ᱦᱮᱞ ᱞᱳ
ᱦᱮᱞᱳ
ᱦᱮᱞᱳ ᱦᱮᱞᱳ
ᱦᱮᱸ ᱜᱚᱢᱠᱮ ᱡᱚᱦᱟᱨ ᱜᱮ
ᱦᱮᱞᱳ! ᱦᱮᱸ ᱜᱚᱢᱠᱮ ᱡᱚᱦᱟᱨ ᱜᱮ᱾
ᱦᱮᱸ ᱡᱚᱦᱟᱨ ᱜᱮ, ᱟᱸᱡᱚᱢᱚᱜ ᱠᱟᱱᱟ ᱟᱞᱤᱧᱟᱜ ᱨᱚᱲ?
ᱦᱮᱸ ᱟᱸᱡᱚᱢᱚᱜ ᱠᱟᱱ ᱜᱮᱭᱟ᱾
ᱟᱪᱪᱷᱟ ᱵᱮᱥ ᱟᱹᱵᱤᱱᱟᱜ ᱨᱚᱲ ᱦᱚᱸ ᱟᱸᱡᱚᱢᱚᱜ ᱠᱟᱱᱟ ᱟᱹᱰᱤ ᱢᱚᱡᱽ ᱜᱮ᱾
ᱦᱩᱸ ᱟᱞᱤᱧ ᱫᱚ ᱪᱷᱟᱛ ᱨᱮᱞᱤᱧ ᱫᱩᱲᱩᱵ ᱟᱠᱟᱱᱟ ᱪᱷᱟᱛ ᱨᱮᱫᱚ ᱱᱮᱴᱣᱟᱨᱠ ᱯᱩᱨᱟᱹ ᱵᱮᱥ ᱧᱟᱢᱟᱭ ᱮᱠᱫᱚᱢ᱾
ᱟᱪᱪᱷᱟ ᱟᱪᱷᱟ ᱟᱹᱰᱤ ᱱᱟᱯᱟᱭ ᱠᱟᱛᱷᱟ᱾ ᱟᱞᱤᱧ ᱦᱚᱸ ᱵᱟᱦᱟᱨᱮ ᱥᱮᱫ ᱨᱮ ᱢᱮᱱᱟᱜ ᱞᱤᱧᱟ ᱯᱷᱟᱭᱤᱵ ᱡᱤ ᱫᱚ ᱧᱟᱢᱮᱫ ᱜᱮᱭᱟᱭ ᱟᱨᱤ᱾ ᱦᱮᱸ ᱛᱚ ᱯᱳᱭᱞᱳ ᱵᱤᱱ ᱠᱚᱞ ᱠᱮᱫᱟ ᱟᱫᱚ ᱛᱚ ᱯᱷᱳᱱ ᱛᱚ ᱟᱫᱚ ᱨᱤᱥᱤᱵᱷ ᱠᱟᱫᱟᱞᱤᱧ ᱟᱫᱚ ᱦᱚᱴᱟᱛ ᱠᱚᱨᱮ ᱟᱫᱚ ᱰᱤᱥᱠᱟᱱᱮᱠᱴ ᱮᱱᱟ ᱦᱮᱸ ᱥᱮ᱾
ᱦᱮᱸ ᱚᱱᱟ ᱛᱮᱜᱮ ᱢᱮᱱᱫᱚ ᱵᱟᱭ ᱟᱪᱚ ᱪᱮᱫ ᱜᱤ ᱵᱟᱭ ᱟᱸᱡᱚᱢᱚᱜ ᱠᱟᱱ ᱛᱟᱦᱮᱸᱫ᱾
ᱦᱳᱭ ᱡᱟᱭᱦᱳᱠ ᱟᱫᱚ ᱱᱟᱯᱟᱭ ᱵᱟᱲᱟ ᱜᱮᱭᱟᱵᱤᱱ ᱛᱚ ᱱᱤᱛᱚᱜ ᱫᱚ᱾
ᱦᱳᱭ ᱱᱟᱯᱟᱭ ᱵᱟᱲᱟ ᱜᱮ᱾
ᱟᱪᱪᱷᱟ᱾ ᱛᱟᱦᱚᱞᱮ ᱪᱮᱫ ᱠᱚᱯᱮ ᱪᱤᱠᱟᱹᱭᱮᱫᱟ ᱱᱤᱭᱟᱹ ᱜᱷᱟᱹᱲᱤᱡ ᱫᱚ?
ᱦᱮᱸ ᱫᱩᱲᱩᱵ ᱠᱟᱱᱟᱞᱤᱧ ᱪᱷᱟᱛ ᱨᱮ ᱚᱱᱟ ᱜᱮᱞᱤᱧ ᱴᱨᱟᱭ ᱵᱟᱲᱟᱭᱮᱜᱼᱟ ᱧᱮᱞ ᱵᱟᱲᱟᱭᱟ ᱞᱤᱧ ᱧᱮᱞ ᱟᱵᱮᱱᱟᱜ ᱤᱭᱟᱹ ᱩᱫᱩᱜᱮᱫ ᱛᱟᱵᱮᱱᱟ ᱯᱮᱢᱮᱱᱴ ᱥᱳᱭᱮᱫ ᱛᱟᱵᱮᱱᱟ ᱥᱮ ᱵᱟᱝ?
ᱵᱟᱝ ᱜᱮ᱾
ᱦᱮᱸ ᱛᱚ ᱚᱱᱮ ᱚᱸᱰᱮ ᱠᱤᱞᱤ ᱠᱟᱛᱮᱫ ᱨᱤᱯᱷᱨᱮᱥ ᱞᱤᱧ ᱢᱟᱨᱟᱣᱮᱫᱟ ᱵᱟᱭ ᱥᱳᱭᱮᱫᱟ᱾
ᱵᱟᱭ ᱥᱳᱭᱮᱫᱟᱭ ᱟᱵᱤᱱᱟᱜ ᱛᱤᱱᱟᱹᱜ ᱴᱟᱠᱥ ᱦᱩᱭ ᱠᱟᱱᱛᱮ?
ᱟᱹᱞᱤᱧᱟᱜ ᱠᱩᱲᱤᱭᱟᱹᱴᱤ ᱠᱟᱛᱮᱫ ᱛᱟᱦᱮᱸ ᱠᱟᱱᱟ ᱯᱚᱸᱪᱤᱥᱴᱤ ᱜᱟᱱ ᱦᱩᱭᱩᱜᱼᱟ ᱦᱮᱸ ᱵᱟᱭᱤᱥ ᱴᱷᱤᱠ ᱜᱮᱭᱟ ᱵᱟᱭᱤᱥᱴᱤ ᱜᱟᱱ ᱦᱩᱭᱩᱜᱼᱟ ᱵᱤᱥ ᱵᱟᱭᱤᱥᱴᱤ ᱜᱟᱱ᱾
ᱟᱪᱪᱷᱟ, ᱟᱹᱞᱤᱧ ᱟᱜ ᱦᱚᱸ ᱚᱱᱠᱟ ᱜᱮ ᱱᱤᱛᱚᱜ ᱯᱚᱸᱪᱤᱥᱴᱤ ᱜᱟᱱ ᱦᱩᱭ ᱠᱟᱱᱟ ᱦᱟᱸᱜ᱾
ᱦᱮᱸ ᱵᱟᱭᱤᱥᱴᱤ ᱜᱟᱱ ᱦᱩᱭ ᱠᱟᱱ ᱛᱟᱞᱤᱧᱟ ᱯᱚᱸᱪᱤᱥᱴᱤ ᱫᱚ ᱟᱣᱨᱤᱭᱟᱜᱼᱟ᱾
ᱟᱪᱪᱷᱟ ᱵᱮᱥ ᱪᱚᱞᱚ ᱟᱫᱚ ᱡᱟᱹᱥᱛᱤ ᱵᱟᱝ ᱵᱤᱞᱚᱢ ᱠᱟᱛᱮ ᱟᱫᱚ ᱴᱚᱯᱤᱠ ᱥᱮᱫ ᱜᱮᱞᱟᱝ ᱞᱟᱦᱟᱜᱼᱟ ᱦᱮᱸ ᱥᱮ ᱵᱟᱝ᱾ ᱢᱟ ᱛᱟᱦᱚᱞᱮ ᱴᱚᱯᱤᱠ ᱞᱟᱹᱭ ᱵᱤᱱ ᱟᱫᱚ ᱚᱠᱟ ᱴᱚᱯᱤᱠ ᱛᱮᱞᱟᱝ ᱜᱟᱞᱢᱟᱨᱟᱜᱼᱟ?
ᱴᱚᱯᱷᱤᱠ ᱫᱚ ᱱᱤᱭᱟᱹᱢ᱾ ᱵᱟᱯᱞᱟ ᱵᱟᱵᱚᱫ ᱛᱮ ᱞᱟᱹᱭ ᱛᱟᱵᱮᱱ ᱥᱮ ᱵᱟᱯᱞᱟ ᱫᱚᱞᱟᱝ ᱞᱟᱝ ᱠᱟᱛᱷᱟᱜ ᱠᱟᱱ ᱛᱟᱦᱮᱸ ᱥᱚᱦᱚᱨᱟᱭ ᱵᱟᱵᱚᱫ ᱛᱮ ᱞᱟᱹᱭ ᱛᱟᱵᱚᱱ ᱢᱮ᱾
ᱥᱚᱦᱚᱨᱟᱭ ᱵᱟᱝ ᱟᱪᱪᱷᱟ ᱴᱷᱤᱠ ᱜᱮᱭᱟ ᱵᱟᱝ ᱟᱨᱠᱤ ᱠᱟᱛᱷᱟ ᱠᱤ᱾ ᱟᱪᱪᱷᱟ ᱜᱚᱢᱠᱮ ᱟᱯᱮ ᱥᱮᱫ ᱫᱚ ᱛᱤᱱ ᱡᱚᱠᱷᱟ ᱠᱚ ᱥᱚᱨᱦᱟᱭ
ᱟᱞᱮ ᱫᱚ ᱟᱞᱮ ᱫᱚᱞᱮ ᱠᱚᱨᱟᱣᱟ ᱠᱟᱞᱤ ᱠᱟᱞᱤ ᱥᱚᱦᱚᱨᱟᱭ ᱡᱮᱴᱟ ᱦᱩᱭᱩᱜᱼᱟ ᱥᱮ᱾
ᱢᱟᱱᱮ ᱥᱚᱨᱦᱟᱭ ᱵᱚᱸᱜᱟ ᱜᱮᱯᱮ ᱥᱚᱨᱦᱟᱭᱚᱜᱼᱟ ᱦᱮᱸᱥᱮ᱾
ᱵᱚᱸᱜᱟ ᱢᱤᱫ ᱢᱤᱫ ᱦᱟᱴ ᱯᱚᱨᱮ ᱢᱤᱫ ᱥᱚᱯᱛᱟ ᱯᱚᱨᱮ᱾
ᱦᱳᱭ ᱟᱫᱚ ᱚᱱᱮ ᱡᱟᱦᱟᱸ ᱟᱢᱵᱟᱵᱩᱥᱭᱟᱹ ᱨᱮ ᱚᱱᱟ ᱨᱮᱫᱚ ᱵᱟᱝ ᱢᱟᱱᱮ ᱥᱚᱨᱦᱟᱭ ᱪᱟᱸᱫᱳ ᱨᱮᱜᱮ ᱯᱮ ᱥᱚᱨᱦᱟᱭᱚᱜᱼᱟ᱾
ᱦᱮᱸ, ᱞᱮᱠᱤᱱ ᱟᱞᱮ ᱥᱮᱫ ᱫᱚ ᱢᱤᱫ ᱨᱚᱠᱚᱢ ᱫᱚ ᱵᱟᱠᱚ ᱥᱚᱨᱦᱟᱭᱚᱜᱼᱟ ᱟᱫᱷᱟ ᱫᱚ ᱱᱮᱸᱰᱟᱣ ᱱᱮᱸᱰᱟ ᱥᱚᱦᱚᱨᱟᱭ ᱠᱟᱱ ᱛᱟᱞᱮᱭᱟ ᱟᱞᱮ
ᱴᱮᱴᱟᱥ ᱠᱳ ᱫᱚᱢ ᱵᱟᱝ ᱦᱳᱭ ᱵᱟᱠᱷᱟᱡ ᱫᱚ ᱚᱱᱮ ᱡᱟᱦᱟᱸ ᱫᱚ ᱟᱵᱚ ᱫᱚ ᱡᱚᱛᱚ ᱜᱮᱵᱚᱱ ᱵᱟᱲᱟᱭᱟ ᱡᱮ ᱫᱤᱥᱚᱢ ᱤᱭᱟᱹ ᱡᱟᱦᱟᱸ ᱫᱚᱠᱚ ᱵᱟᱝᱞᱟ ᱛᱮᱠᱚ ᱢᱮᱛᱟᱜ ᱠᱟᱱᱟ ᱵᱷᱟᱭ ᱯᱳᱴᱟ ᱮᱱᱦᱤᱞᱳᱜ ᱵᱚᱱ ᱾ ᱢᱟᱱᱮ ᱠᱷᱩᱱᱴᱟᱹᱜ ᱜᱮᱭᱟ ᱦᱮᱸᱥᱮ ᱟᱨ ᱟᱯᱮ ᱫᱚ, ᱚᱱᱠᱟ ᱢᱟᱱᱮ ᱱᱤᱭᱟᱹ ᱫᱷᱟᱣ ᱥᱚᱨᱦᱟᱭ ᱠᱟᱱ ᱛᱟᱯᱮᱭᱟ ᱛᱟᱭᱛᱚ?
ᱱᱮᱸᱰᱟ ᱥᱚᱨᱦᱟᱭ ᱠᱟᱱᱟ ᱯᱷᱤᱠᱥ ᱵᱟᱹᱱᱩᱜᱼᱟ ᱠᱤ ᱱᱤᱭᱟᱹ ᱨᱮᱜᱮ ᱦᱟᱸᱜ ᱦᱩᱭᱩᱜ ᱦᱮᱸ ᱚᱱᱟ ᱫᱚ ᱵᱟᱲᱟᱭ ᱠᱚᱨᱟ ᱜᱮ ᱢᱮᱱᱟᱜᱼᱟ ᱠᱤ ᱠᱟᱹᱞᱤ ᱥᱚᱦᱚᱨᱟᱭ ᱡᱮᱴᱟᱜ ᱠᱟᱱ ᱛᱟᱵᱚᱱᱟ᱾ ᱥᱚᱦᱚᱨᱟᱭ ᱵᱚᱸᱜᱟ ᱚᱱᱟ ᱛᱟᱜ ᱞᱮᱱ ᱠᱷᱟᱡ ᱜᱮ ᱟᱵᱚᱣᱟᱜ ᱥᱚᱦᱚᱨᱟᱭ ᱦᱟᱸᱜ᱾
ᱥᱚᱨᱦᱟᱭ ᱮᱦᱚᱵᱚᱜᱼᱟ ᱢᱟᱱᱮ ᱠᱩᱱᱟᱹᱢᱤ ᱫᱷᱟᱹᱵᱤᱡ ᱵᱚᱱ ᱥᱚᱨᱦᱟᱭᱚᱜᱼᱟ ᱦᱮᱸᱥᱮ᱾
ᱦᱮᱸ ᱚᱱᱟ ᱯᱷᱩᱥ ᱯᱚᱸᱪᱤᱥ ᱟᱹᱱᱤᱡ ᱠᱚ ᱥᱚᱦᱚᱨᱟᱭᱚᱜᱼᱟ ᱟᱞᱮ ᱫᱚ᱾
ᱦᱮᱸ ᱯᱩᱥ ᱯᱚᱸᱪᱤᱥ ᱫᱷᱟᱹᱵᱤᱡ᱾ ᱟᱯᱮ ᱫᱚ ᱚᱠᱟ ᱢᱟᱱᱮ ᱚᱠᱟ ᱯᱚᱱᱚᱛ ᱯᱮ ᱯᱟᱲᱟᱜ ᱠᱟᱱᱟ ᱟᱯᱮ ᱫᱚ?
ᱟᱞᱮ ᱫᱚ ᱡᱷᱟᱲᱠᱷᱚᱸᱰ
ᱡᱷᱟᱲᱠᱷᱚᱸᱰ ᱵᱟᱝ ᱟᱪᱪᱷᱟ ᱵᱮᱥ ᱦᱮᱸ ᱛᱟᱦᱚᱞᱮ ᱟᱯᱮ ᱥᱮᱫ ᱫᱚ ᱢᱟᱱᱮ ᱥᱚᱨᱦᱟᱭ ᱵᱚᱸᱜᱟ ᱨᱮᱫᱚ ᱵᱟᱯᱮ ᱥᱚᱨᱦᱟᱭᱚᱜᱼᱟ ᱤᱭᱟᱹ ᱪᱮᱫ ᱠᱚ ᱞᱟᱹᱭᱟ ᱢᱟᱱᱮ ᱡᱟᱦᱟᱸ ᱯᱩᱥ ᱵᱚᱸᱜᱟ ᱵᱟᱝ
ᱯᱩᱥ ᱵᱚᱸᱜᱟ ᱫᱚ ᱞᱟᱥᱴᱚ ᱥᱮᱫ ᱟᱞᱮ ᱫᱚ ᱯᱩᱥ ᱠᱷᱚᱱᱟᱜ ᱫᱚ ᱞᱟᱦᱟ ᱜᱮ ᱯᱩᱥ ᱨᱮᱫᱚ ᱢᱟᱱᱮ ᱟᱞᱮ ᱥᱮᱱᱟᱜ ᱡᱚᱛᱚᱱᱟᱜ ᱢᱮᱱᱟᱜᱼᱟ ᱥᱟᱱᱟᱢ ᱜᱮ ᱟᱫᱚ ᱞᱟᱥᱴᱚ ᱩᱨᱫᱚ ᱩᱨᱫᱚ ᱡᱚᱛᱚᱱᱟᱜ ᱱᱚᱣᱟ ᱟᱢᱱᱮ ᱥᱟᱢᱱᱮ ᱡᱚᱛᱚ ᱢᱮᱱᱟᱜᱼᱟ ᱥᱚᱵ ᱪᱟᱵᱟᱜᱼᱟ ᱟᱫᱚ ᱯᱩᱥ ᱜᱮ ᱞᱟᱥᱴ ᱚᱱᱟ ᱥᱟᱠᱨᱟᱛ ᱥᱟᱣᱛᱮ ᱯᱩᱥ ᱥᱟᱠᱨᱟᱛ ᱦᱩᱭᱩᱜᱼᱟ ᱵᱟᱝ
ᱦᱳᱭ
ᱵᱟᱹᱣᱲᱤ ᱵᱟᱸᱫᱷᱟ ᱠᱚ ᱢᱮᱛᱟᱜᱼᱟ
ᱦᱳᱭ
ᱟᱞᱮ ᱫᱚ ᱵᱩᱫᱽᱵᱟᱨ ᱨᱮᱜᱮ ᱩᱢᱩᱜ ᱛᱟᱦᱮᱸ ᱟᱞᱮ ᱡᱟᱦᱟᱸ ᱛᱤᱥ ᱜᱮᱞᱮ ᱥᱚᱨᱦᱟᱭᱚᱜᱼᱟ ᱵᱩᱫᱽᱵᱟᱨ ᱟᱯᱮ ᱫᱚ ᱚᱠᱟ ᱫᱤᱱ ᱯᱮ ᱥᱴᱟᱴ ᱛᱟᱦᱮᱱᱟ ᱩᱢᱩᱜ
ᱟᱞᱮᱫᱚ ᱜᱚᱢᱠᱮ ᱢᱟᱱᱮ ᱦᱚᱜᱼᱚᱸᱭ ᱱᱚᱣᱟ ᱡᱟᱦᱟᱸ ᱥᱚᱨᱦᱟᱭ ᱪᱟᱸᱫᱳ ᱨᱮ ᱪᱮᱫ ᱠᱚ ᱞᱟᱹᱭᱟ ᱥᱚᱨᱦᱟᱭ ᱪᱟᱸᱫᱳ ᱨᱮ ᱜᱮᱞᱮ ᱥᱚᱨᱦᱟᱭᱚᱜᱼᱟ ᱤᱭᱟᱹ ᱢᱟᱱᱮ ᱤᱭᱟᱹ ᱦᱩᱞᱩᱜ ᱠᱷᱚᱱ ᱞᱮ ᱮᱦᱚᱵ ᱠᱮᱫᱼᱟ ᱤᱭᱟᱹ ᱟᱨᱠᱤ ᱤᱭᱟᱹ ᱪᱮᱫ ᱠᱚ ᱞᱟᱹᱭᱟ ᱠᱟᱹᱞᱤᱯᱩᱡᱟᱹ ᱡᱚᱠᱷᱚᱱ ᱦᱩᱭᱩᱜᱼᱟ ᱦᱮᱸ ᱥᱮ ᱩᱱᱠᱷᱚᱱᱟᱜ ᱤᱭᱟᱹᱛᱮ ᱮᱦᱚᱵ ᱛᱟᱞᱮ ᱟᱨᱠᱤ ᱟᱨ ᱫᱤᱥᱚᱢ ᱠᱷᱩᱱᱴᱟᱹᱣ ᱦᱤᱞᱳᱜ ᱫᱚ ᱦᱳᱭ ᱯᱮᱫᱤᱱ ᱟᱞᱮᱥᱮᱫ ᱫᱚ ᱞᱟᱦᱟ ᱛᱮᱫᱚ ᱥᱟᱛ ᱫᱤᱱ ᱠᱚ ᱢᱟᱱᱟᱣ ᱛᱟᱦᱮᱸᱫ ᱱᱮᱛᱟᱨ ᱫᱚ ᱟᱫᱚ ᱦᱚᱲ ᱠᱚ ᱠᱚᱦᱚᱸ ᱠᱟᱹᱴᱤᱡ ᱛᱚ ᱤᱭᱟᱹ ᱪᱟᱵᱟ ᱠᱟᱱᱟ ᱛᱚ ᱚᱱᱟ ᱠᱷᱟᱹᱛᱤᱨ ᱛᱮ ᱯᱮ ᱫᱤᱱ ᱟᱫᱚ ᱢᱟᱱᱮ ᱫᱤᱥᱚᱢ ᱠᱷᱩᱱᱴᱟᱹᱣ ᱡᱮ ᱠᱚ ᱛᱟᱨᱯᱚᱨᱮᱨ ᱫᱤᱱ ᱞᱮ ᱠᱷᱩᱼᱼ ᱱᱤᱛᱚᱜ ᱟᱨᱠᱤ
ᱟᱯᱮ ᱥᱮᱫ ᱫᱚ ᱯᱮᱭᱟ ᱜᱮᱥᱮ ᱟᱞᱮ ᱪᱮᱫ ᱞᱮᱠᱟᱞᱮ ᱢᱮᱱᱟ ᱡᱮᱭᱥᱮ ᱛᱤᱦᱤᱱ ᱫᱚ ᱩᱢᱩᱜ ᱜᱟᱯᱟ ᱫᱚ ᱵᱚᱸᱜᱟ ᱟᱨ ᱢᱮᱭᱟᱝ ᱫᱚ ᱤᱭᱟᱹ ᱪᱮᱫ ᱠᱚ ᱢᱮᱛᱟᱜᱼᱟ ᱠᱷᱩᱱᱴᱟᱹᱣ
ᱦᱳᱭ ᱟᱞᱮ ᱟᱞᱮ ᱦᱚᱸ ᱚᱱᱠᱟᱜᱮ ᱦᱳᱭ ᱛᱟᱨᱯᱚᱨᱮᱨ ᱫᱤᱱ ᱫᱚ ᱟᱫᱚ ᱡᱟᱞᱮ ᱛᱟᱦᱮᱱᱟ ᱟᱨᱠᱤ ᱯᱮ ᱢᱟᱦᱟᱸ ᱯᱩᱱ ᱢᱟᱦᱟᱸ ᱚᱱᱠᱟᱞᱮ ᱢᱟᱱᱟᱣ ᱜᱮᱭᱟ
ᱚᱱᱛᱮᱧ ᱠᱟᱛᱷᱟ ᱞᱮᱱᱟ ᱚᱠᱟ ᱥᱮᱫ ᱠᱚ ᱛᱟᱦᱮᱸ ᱞᱮᱱᱟ ᱡᱷᱟᱲᱠᱷᱚᱸᱰ ᱨᱮᱱ ᱠᱟᱱ ᱜᱮᱭᱟ ᱠᱩᱲᱤ ᱦᱚᱯᱚᱱ ᱚᱱᱛᱮ ᱫᱚ ᱟᱹᱰᱤ ᱵᱷᱮᱜᱟᱨ ᱜᱮ ᱟᱹᱰᱤ ᱵᱷᱮᱜᱟᱨ ᱞᱟᱹᱭᱟ ᱚᱱᱛᱮ ᱫᱚ ᱢᱮᱱᱟ ᱠᱚ ᱠᱟᱴᱠᱚᱢ ᱦᱟᱹᱠᱩ ᱠᱟᱴᱠᱚᱢ ᱪᱮᱫ ᱞᱮᱠᱟ ᱠᱚ ᱢᱮᱱᱫᱟ ᱢᱟᱱᱮ ᱡᱟᱞᱮ ᱡᱟᱞᱮ ᱡᱟᱞᱮ ᱫᱚᱥᱟᱨ ᱫᱚ
ᱟᱪᱷᱟᱼᱼ
ᱦᱟᱹᱠᱩ ᱠᱟᱴᱠᱚᱢ ᱞᱮ ᱞᱮᱠᱟᱡ ᱪᱮᱫ ᱞᱮᱠᱟᱭ ᱞᱟᱹᱭ ᱠᱮᱭᱟ ᱛᱚ ᱢᱮᱱ ᱟᱯᱮ ᱥᱮᱫ ᱫᱚ ᱛᱷᱚᱲᱟ ᱵᱷᱮᱜᱟᱨ ᱜᱮᱭᱟ ᱟᱨ ᱩᱱᱠᱩ ᱫᱚᱠᱚ ᱵᱟᱯᱞᱟᱜ ᱛᱟᱦᱮᱸᱟ ᱥᱮ ᱩᱱᱠᱩ ᱫᱚ ᱮᱴᱟᱜ ᱠᱚ ᱠᱩᱞᱦᱤ ᱨᱮᱠᱚ ᱵᱟᱯᱞᱟᱜ ᱛᱟᱦᱮ ᱟᱯᱮ ᱦᱚᱸ ᱠᱩᱞᱦᱤ ᱨᱮᱯᱮ ᱵᱟᱯᱞᱟᱜ ᱛᱟᱦᱮᱸ ᱪᱮᱫ
ᱵᱟᱝ ᱜᱚᱢᱠᱮ ᱟᱞᱮ ᱫᱚ ᱪᱷᱟᱢᱰᱟ ᱤᱭᱟᱹ ᱨᱮ
ᱢᱟᱱᱮ ᱥᱤᱸᱽᱨᱟᱹᱫᱟᱱ ᱡᱮᱴᱟ ᱦᱩᱭᱩᱜᱳᱜᱼᱟ ᱚᱱᱟ ᱢᱟᱰᱣᱟ ᱞᱟᱛᱟᱨᱮ ᱦᱩᱭᱩᱜ ᱛᱟᱦᱮᱸᱜᱼᱟ ᱠᱤ
ᱢᱟᱰᱣᱟ ᱞᱟᱛᱟᱨ ᱨᱮᱜᱮ ᱪᱷᱟᱢᱰᱟ ᱞᱟᱛᱟᱨ ᱨᱮ ᱡᱟᱦᱟᱸ ᱤᱭᱟᱹ ᱠᱚ ᱢᱟᱰᱣᱟ ᱠᱚ ᱵᱮᱱᱟᱣ ᱠᱟᱜᱼᱟ ᱪᱷᱟᱢᱰᱟ ᱠᱚ ᱵᱮᱱᱟᱣ ᱠᱟᱜᱼᱟ
ᱟᱞᱮ ᱦᱚᱸ ᱚᱱᱠᱟ ᱜᱮ ᱞᱮᱼᱼ ᱛᱟ ᱟᱠᱟ ᱫᱤᱥᱚᱢ ᱥᱮᱫ ᱫᱚ ᱡᱷᱟᱲᱠᱷᱚᱸᱰ ᱜᱮ ᱚᱠᱟᱥᱮᱫ ᱠᱟᱱᱟᱭᱫᱚ ᱩᱱᱤ ᱫᱚ ᱵᱟᱭ ᱞᱟᱹᱭ ᱞᱮᱫᱼᱟ ᱢᱮᱱᱫᱚ ᱡᱷᱟᱲᱠᱷᱚᱸᱰ ᱜᱮ ᱯᱟᱲᱟᱜ ᱠᱟᱱ ᱛᱟᱞᱮᱭᱟ ᱛᱚᱵᱮ ᱟᱞᱮ ᱫᱚ ᱠᱩᱞᱦᱤ ᱨᱮᱞᱮ ᱥᱤᱸᱤᱫᱨᱟᱹ ᱫᱟᱱ ᱠᱚᱣᱟ ᱢᱟᱱᱮ ᱢᱤᱫ ᱠᱟᱹᱴᱤᱡ ᱵᱷᱮᱜᱟᱨ ᱧᱚᱜ ᱢᱮᱱᱟᱜ ᱛᱟᱠᱚᱣᱟ ᱩᱱᱠᱩᱣᱟᱜ ᱱᱤᱭᱚᱢ ᱫᱚ
ᱦᱳᱭ ᱟ ᱛᱚ ᱴᱚᱴᱷᱟ ᱠᱤᱭᱟᱹ ᱦᱤᱥᱟᱹᱵ ᱛᱮ ᱧᱮᱞ ᱞᱮᱠᱷᱟᱱ ᱫᱚ ᱠᱤᱪᱷᱩ ᱟᱹᱨᱤᱪᱟᱹᱞᱤ ᱠᱚᱫᱚ ᱠᱟᱹᱴᱤᱡ ᱦᱟᱱᱛᱮ ᱱᱟᱛᱮᱼᱼ ᱛᱮ ᱢᱮᱱᱟᱜ ᱟᱠᱟᱜ-ᱟ ᱥᱮ ᱡᱚᱛᱚ ᱡᱟᱭᱜᱟ ᱨᱮᱛᱚ ᱟᱨ ᱥᱚᱢᱟᱱ ᱟᱹᱨᱤᱪᱟᱹᱞᱤ ᱠᱚᱫᱚ ᱵᱟᱹᱱᱩᱜ ᱠᱟᱜ ᱛᱟᱵᱚᱱᱟ ᱥᱮ
ᱦᱮᱸ ᱞᱤᱜᱤᱱ ᱢᱤᱫᱴᱮᱱ ᱠᱟᱛᱷᱟ ᱱᱤᱭᱟᱹ ᱱᱤᱭᱟᱹ ᱟᱵᱚ ᱵᱚ ᱵᱚᱸᱜᱟ ᱵᱩᱨᱩᱜ ᱠᱟᱱᱟ ᱥᱮ ᱟᱹᱰᱤ ᱡᱟᱭᱜᱟ ᱨᱮ ᱫᱷᱤᱨᱮ ᱫᱷᱤᱨᱮ ᱛᱮ ᱟᱵᱚᱣᱟᱜ ᱚᱱᱟ ᱨᱤᱛᱤ ᱨᱮᱤᱣᱟᱡᱽ ᱥᱮ ᱪᱟᱵᱟ ᱤᱫᱤᱜ ᱠᱟᱱᱟ
ᱪᱟᱵᱟ ᱤᱫᱤᱜ ᱠᱟᱱᱟ ᱦᱮᱸ ᱚᱱᱟ ᱫᱚ ᱧᱮᱞᱚᱜ ᱠᱟᱱ ᱜᱮᱭᱟ ᱞᱟᱦᱟᱛᱮ ᱪᱮᱫ ᱞᱮᱠᱟ ᱟᱞᱮ ᱡᱚᱠᱷᱚᱱ ᱢᱟᱱᱮ ᱪᱮᱫ ᱤᱧ ᱞᱟᱹᱭᱟ ᱠᱟᱹᱴᱤᱡ ᱩᱢᱮᱨ ᱡᱚᱠᱷᱚᱱ ᱛᱟᱦᱮᱸ ᱦᱩᱭ ᱞᱮᱱᱟ ᱛᱚᱠᱷᱚᱱ ᱫᱚ ᱦᱚᱜᱼᱚᱭ ᱡᱮ ᱥᱚᱨᱦᱟᱭ ᱠᱚ ᱟᱹᱰᱤ ᱡᱟᱠ ᱥᱟᱺᱦᱤᱡ ᱢᱟᱱᱮ ᱡᱟᱸᱠ ᱡᱚᱢᱚᱠ ᱥᱟᱹᱦᱤᱡ ᱜᱮᱞᱮ ᱢᱟᱱᱟᱣ ᱛᱟᱦᱮᱸᱫ ᱱᱮᱛᱟᱨ ᱚᱱᱟ ᱡᱟᱸᱠ ᱡᱚᱢᱚᱠ ᱴᱟᱜ ᱞᱟᱹᱭ ᱜᱟᱱᱚᱜᱼᱟ ᱩᱱᱟᱹᱜᱴᱟᱜ ᱫᱚ ᱵᱟᱝ ᱧᱮᱞᱚᱜ ᱠᱟᱱᱟ ᱦᱮᱸᱥᱮ ᱡᱟᱨ ᱠᱟᱨᱚᱱ ᱛᱮᱜᱮ ᱟᱫᱚ ᱱᱚᱜᱼᱚᱭ ᱠᱤᱪᱷᱩ ᱠᱤᱪᱷᱩ ᱵᱚᱱ ᱟᱫ ᱤᱫᱤᱭᱮᱫᱟ ᱨᱤᱛᱤ ᱨᱮᱣᱟᱡᱽ ᱠᱚ ᱦᱮᱸᱥᱮ ᱵᱟᱝ
ᱦᱚᱸ ᱱᱤᱛᱚᱜ ᱧᱮᱞ ᱮᱱᱮᱡ ᱥᱮᱨᱮᱧ ᱠᱤᱨᱤᱧ ᱵᱟᱠᱚ ᱱᱮᱛᱟᱨ ᱫᱚ ᱢᱳᱵᱟᱭᱤᱞ ᱨᱮᱜᱮ ᱛᱚ
ᱳᱭ
ᱥᱟᱱᱟᱢ ᱢᱳᱵᱟᱭᱤᱞ ᱨᱮᱜᱮ ᱵᱚᱱ ᱧᱮᱞ ᱫᱟᱛᱚ ᱮᱱᱮᱡ ᱥᱮᱨᱮᱧ ᱨᱮᱫᱚ ᱱᱮᱛᱟᱨ ᱧᱮᱞᱟ ᱦᱟᱯ ᱦᱟᱲᱟᱢ ᱠᱚ ᱥᱟᱶᱛᱮ ᱵᱟᱵᱚ ᱫᱩᱲᱩᱵ ᱠᱟᱱᱟ ᱟᱨ
ᱦᱳᱭ ᱟᱫᱚ ᱵᱟᱵᱚᱱ ᱫᱩᱲᱩᱵ ᱠᱟᱱᱟ ᱚᱱᱟ ᱥᱮᱨᱮᱧ ᱠᱚ ᱡᱟᱦᱟᱸ ᱠᱚ ᱵᱟᱯᱞᱟ ᱵᱤᱦᱟᱹ ᱠᱚᱨᱮ ᱡᱟᱦᱟᱸ ᱥᱮᱨᱮᱧ ᱠᱚ ᱢᱮᱱᱟᱜ ᱟ ᱚᱱᱟ ᱠᱚ ᱵᱟᱵᱚᱱ ᱥᱮᱬᱟᱭᱮᱫᱟ ᱟᱫᱚ ᱱᱮᱛᱟᱨ ᱫᱚ ᱟᱫᱚ ᱦᱳᱭ ᱟᱫᱚ ᱱᱮᱛᱟᱨ ᱫᱚ ᱚᱱᱮ ᱢᱳᱵᱟᱭᱤᱞ ᱠᱚᱨᱮ ᱡᱟᱦᱟᱸ ᱜᱮᱵᱚᱱ ᱧᱟᱢ ᱮᱫᱟ ᱚᱱᱟ ᱠᱚᱜᱮᱵᱚᱱ ᱥᱮᱨᱮᱧ ᱮᱫᱟ ᱠᱤᱱᱛᱩ ᱚᱱᱟ ᱢᱟ ᱟᱵᱚᱣᱟᱜ ᱛᱚ ᱞᱟᱠᱪᱟᱨ ᱟᱹᱨᱤᱪᱟᱹᱞᱤ ᱨᱮ ᱡᱮᱢᱚᱱ ᱥᱚᱨᱦᱟᱭ ᱨᱮᱜᱮ ᱵᱚᱞᱚ ᱚᱱᱟ ᱨᱮᱫᱚ ᱢᱤᱫᱴᱮᱱ ᱥᱮᱨᱮᱧ ᱠᱚ ᱪᱮᱫ ᱪᱮᱦᱨᱟ ᱜᱟᱜ ᱜᱟᱵᱟᱱ ᱢᱮᱱᱟᱜᱼᱟ ᱡᱮ ᱚᱱᱠᱟᱱᱟᱜ ᱜᱮ ᱢᱤᱫ ᱴᱮᱱ ᱥᱚᱨᱦᱟᱭ ᱡᱚᱠᱷᱚᱱ ᱞᱟᱹᱭ ᱦᱳᱭᱳᱜ ᱠᱟᱱᱟ ᱚᱱᱟᱜᱮ ᱢᱮᱫ ᱴᱮᱡ ᱥᱮᱨᱮᱧ ᱢᱟᱱᱮ ᱫᱤᱥᱟᱹ ᱦᱮᱡ ᱟᱜ ᱞᱤᱧᱟ ᱟᱨᱠᱤ ᱠᱟᱹᱴᱤᱡ ᱞᱤᱧ ᱠᱟᱛᱷᱟ ᱛᱮᱜᱮᱞᱤᱧ ᱞᱟᱹᱭᱫᱟ ᱥᱮᱨᱮᱧ ᱛᱮᱫᱚ ᱵᱟᱝ ᱨᱮᱦᱚᱸ ᱦᱮᱸᱥᱮ ᱡᱮ ᱩᱱ ᱤᱭᱟᱹ ᱤᱭᱟᱹ ᱪᱮᱫ ᱠᱚ ᱢᱮᱱᱟ? ᱩᱢ ᱩᱢ ᱠᱟᱛᱮᱫ ᱱᱟᱲᱠᱟ ᱠᱟᱛᱮᱫ ᱥᱚᱨᱦᱟᱭ ᱫᱟᱹᱭᱱᱟᱭ ᱵᱚᱞᱚ ᱞᱮᱱ ᱞᱚᱥᱚᱫ ᱠᱟᱛᱮᱜ ᱫᱷᱩᱲᱤ ᱠᱟᱛᱮᱜ ᱥᱚᱨᱦᱟᱭ ᱫᱟᱹᱭ ᱱᱟᱭ ᱯᱟᱨᱚᱢ ᱪᱟᱞᱟᱜ ᱠᱟᱱ ᱱᱚᱜ ᱚ ᱱᱚᱝᱠᱟᱱᱟᱜ ᱢᱤᱫ ᱴᱮᱱ ᱠᱟᱛᱷᱟ ᱟᱨᱦᱚᱸ ᱱᱚᱣᱟ ᱫᱚᱥᱟᱨ ᱠᱷᱚᱛ ᱫᱚ ᱦᱳᱭᱳᱜ ᱠᱟᱱᱟ ᱫᱮᱥᱮ ᱫᱟᱹᱭᱱᱟ ᱡᱟᱹᱲᱤ ᱫᱚ ᱡᱚᱛᱮ ᱫᱮᱥᱮ ᱫᱟᱹᱭᱱᱟ ᱥᱤᱞᱤ ᱵᱟᱵᱮᱨ ᱦᱟᱹᱛᱤ ᱞᱮᱠᱟᱱ ᱥᱚᱨᱦᱟᱭ ᱫᱟᱹᱭᱞᱟᱝ ᱛᱚᱞ ᱫᱚᱦᱚᱭᱮ ᱦᱮᱸᱥᱮ ᱟᱫᱚ ᱦᱚᱸᱜ-ᱚ ᱱᱚᱝᱠᱟᱱᱟᱜ ᱟᱵᱚᱣᱟᱜ ᱨᱤᱛᱤ ᱨᱮ ᱡᱟᱦᱟᱸ ᱥᱮᱨᱮᱧ ᱠᱚ ᱢᱮᱱᱟᱜ-ᱟ ᱟᱨ ᱱᱮᱛᱟᱨ ᱫᱚᱵᱤᱱ ᱦᱳᱭ ᱱᱮᱛᱟᱨ ᱫᱚᱵᱤᱱ ᱟᱸᱡᱚᱢ ᱵᱟᱲᱟ ᱟᱠᱟᱜ ᱜᱮᱭᱟ ᱪᱮᱫ ᱞᱮᱠᱟ ᱱᱮᱛᱟᱨᱟᱜ ᱡᱟᱦᱟᱸ ᱴᱨᱮᱱᱰᱤᱝ ᱦᱤᱡᱩᱜ ᱠᱟᱱᱟ ᱡᱮ ᱠᱩᱞᱦᱤ ᱨᱮᱫᱚ ᱤᱭᱟᱹ ᱤᱭᱟᱹ ᱠᱩᱞᱦᱤ ᱨᱮᱫᱚ ᱢᱟᱱᱮ ᱪᱮᱫ ᱞᱮᱠᱟ ᱢᱤᱫᱴᱟᱝ ᱤᱭᱟᱹ ᱥᱮᱨᱮᱧ ᱵᱟᱝ ᱤᱭᱟᱹ ᱚᱱᱠᱟᱱᱟᱜ ᱢᱮᱫ ᱴᱮᱡ ᱪᱮᱫ ᱠᱟᱱ? ᱴᱮᱱᱰᱤᱝ ᱦᱮᱡ ᱟᱠᱟᱱᱟ ᱤᱭᱟᱹ ᱠᱚᱨᱮ ᱡᱮ ᱠᱩᱞᱦᱤ ᱟᱞᱚᱢ ᱳᱰᱳᱝ ᱠᱚᱜ ᱟ ᱡᱮ ᱥᱮᱫᱟᱭ ᱢᱟᱨᱮ ᱜᱟᱛᱮ ᱥᱟᱶ ᱛᱟᱹᱠᱤᱡ ᱧᱟᱯᱟᱢ
ᱦᱮᱸ ᱦᱮᱸ ᱦᱮᱸ ᱦᱮᱸ ᱦᱩᱸ
ᱦᱮᱸᱥᱮ ᱵᱟᱝ ᱢᱟᱱᱮ ᱦᱚᱜ ᱚ ᱱᱚᱝᱠᱟ ᱟᱵᱚᱣᱟᱜ ᱡᱟᱦᱟᱸ ᱯᱟᱥᱛᱚᱨ ᱨᱮᱱᱟᱜ ᱥᱮᱨᱮᱧ ᱡᱟᱦᱟᱸ ᱞᱤᱧ ᱞᱟᱹᱭ ᱠᱮᱫᱟ ᱚᱱᱟ ᱫᱚ ᱥᱮᱫᱟᱭ ᱦᱟᱯᱲᱟᱢ ᱠᱷᱚᱱᱟᱜ ᱱᱚᱶᱟ ᱫᱚ ᱦᱮᱡ ᱟᱹᱜᱩ ᱟᱠᱟᱱᱟ ᱥᱮ ᱱᱚᱶᱟ ᱫᱚ ᱢᱮᱜᱴᱮᱡ ᱥᱚᱨᱦᱟᱭ ᱨᱮ ᱥᱚᱵᱷᱟᱜ ᱟ ᱦᱳᱭ ᱞᱟᱹᱠᱛᱤᱭᱟᱱᱟᱜ ᱠᱟᱱᱟ ᱢᱟᱱᱮ ᱚᱱᱟ ᱫᱚ ᱥᱚᱵᱷᱟᱜ ᱟ ᱦᱮᱸᱥᱮ
ᱦᱚᱸ
ᱟᱨ ᱚᱱᱮ ᱡᱮ ᱠᱩᱞᱦᱤ ᱨᱮᱫᱚ ᱟᱞᱚᱢ ᱳᱰᱳᱧᱚᱜ -ᱟ ᱥᱮᱫᱟᱭ ᱤᱭᱟᱹ ᱠᱟᱛᱮᱢ ᱤᱭᱟᱹ ᱧᱟᱯᱟᱢᱚᱜ ᱟ ᱱᱚᱣᱟ ᱫᱚ ᱱᱚᱣᱟ ᱠᱚᱫᱚ ᱴᱨᱮᱱᱰᱤᱝ ᱤᱭᱟᱹ ᱠᱟᱱᱟ ᱟᱫᱚ ᱚᱱᱟ ᱠᱚᱫᱚ ᱡᱟᱦᱟᱸ ᱟᱵᱚᱣᱟᱜ ᱞᱟᱹᱠᱛᱤᱭᱟᱱᱟᱜ ᱡᱤᱱᱤᱥ ᱠᱚᱫᱚ ᱚᱱᱟ ᱠᱚᱫᱚ ᱵᱟᱝᱵᱚᱱ ᱥᱮᱨᱮᱧ ᱫᱟ ᱟᱫᱚ ᱦᱚᱜ ᱚ ᱱᱚᱝᱠᱟᱱᱟᱜ ᱡᱟᱦᱟᱸᱭ ᱜᱮ ᱡᱟᱦᱟᱸ ᱞᱮᱠᱟ ᱥᱮᱨᱮᱧ ᱫᱟᱲᱮᱜ ᱠᱟᱱᱟᱭ ᱱᱚᱝᱠᱟ ᱠᱟᱛᱮᱜ ᱠᱚ ᱥᱮᱨᱮᱧ ᱫᱩᱨᱟᱹᱝ ᱮᱜ ᱟ ᱦᱮᱸᱥᱮ ᱵᱟᱝ
ᱟᱵᱚᱣᱟᱜ ᱢᱚᱛᱞᱚᱵᱽ ᱡᱚᱛᱚ ᱟᱹᱨᱤᱪᱟᱞᱤ ᱢᱮᱱᱟᱜ ᱟ ᱥᱮ ᱦᱟᱨᱮᱠ ᱴᱟᱜ ᱟᱹᱨᱤᱪᱟᱞᱤ ᱨᱮ ᱢᱤᱫ ᱴᱮᱱ ᱠᱟᱛᱮ ᱠᱟᱛᱷᱟ ᱞᱮᱠᱟ ᱥᱮᱨᱮᱧ ᱦᱚᱸ ᱢᱮᱱᱟᱜ ᱟᱠᱟᱜ ᱟ ᱠᱤ ᱚᱱᱟ ᱚᱱᱟ ᱥᱮᱨᱮᱧ ᱛᱮᱜᱮ ᱩᱱᱤ ᱠᱟᱛᱷᱟᱭ ᱵᱩᱡᱽ ᱫᱟᱲᱮᱭᱟᱜ ᱟ ᱠᱤ ᱪᱮᱜ ᱢᱮᱱ
ᱵᱩᱡᱟᱭ ᱟᱨ ᱜᱚᱝᱠᱮ ᱛᱮ ᱟᱵᱚᱱᱟᱜ ᱥᱮᱨᱮᱧ ᱫᱚ ᱮᱢᱚᱱ ᱢᱮᱜᱴᱮᱡ ᱡᱤᱱᱤᱥ ᱠᱟᱱᱟ ᱟᱵᱚ ᱡᱟᱦᱟᱱᱟᱜ ᱜᱮ ᱠᱟᱹᱢᱤᱭᱟ ᱚᱱᱟ ᱥᱮᱨᱮᱧ ᱛᱟᱞᱟ ᱛᱮᱜᱮ ᱚᱱᱟ ᱡᱟ ᱥᱚᱢᱚᱜᱽᱜᱨᱚ ᱡᱤᱱᱤᱥᱴᱟᱜ ᱵᱤᱥᱚᱭᱴᱟᱜ ᱵᱤᱱ ᱵᱩᱡᱷᱟᱹᱣ ᱧᱟᱢ ᱫᱟᱲᱮᱭᱟᱜ ᱟ ᱡᱮ ᱦᱚᱜ ᱚᱭ ᱡᱮ ᱥᱚᱨᱦᱟᱭ ᱥᱚᱦᱚᱨᱟᱭ ᱨᱮᱱᱟᱜ ᱡᱟᱦᱟᱸ ᱮᱱᱮᱡ ᱥᱮᱨᱮᱧ ᱠᱚ ᱢᱮᱱᱟᱜ ᱟᱠᱟᱜ -ᱟ ᱥᱮ ᱚᱱᱟ ᱛᱟᱞᱟ ᱛᱮᱜᱮ ᱥᱚᱨᱦᱟᱭ ᱫᱚ ᱚᱠᱟ ᱞᱮᱠᱟ? ᱥᱚᱨᱦᱟᱭ ᱨᱮ ᱢᱟᱹᱱᱢᱤ ᱠᱚ ᱪᱮᱫ ᱞᱮᱠᱟ ᱠᱚ ᱨᱟᱹᱥᱠᱟᱹ ᱡᱚᱝ ᱟ? ᱥᱮ ᱢᱟᱹᱱᱢᱤ ᱪᱷᱟᱰᱟ ᱠᱟᱛᱮᱫ ᱟᱨᱚ ᱮᱴᱟᱜ ᱡᱤᱵᱽ ᱡᱤᱭᱟᱹᱞᱤ ᱡᱟᱦᱟᱸᱭ ᱠᱚ ᱰᱟᱹᱜᱝᱨᱤ ᱠᱟᱰᱟ ᱠᱚ ᱩᱱᱠᱩ ᱪᱮᱫ ᱞᱮᱠᱟ ᱵᱚᱱ? ᱫᱮᱵᱟ ᱥᱮᱵᱟ ᱠᱚᱣᱟ ᱥᱮ ᱩᱱᱠᱩ ᱦᱚᱸ ᱱᱚᱶᱟ ᱥᱟᱶᱛᱮ ᱪᱮᱫ ᱞᱮᱠᱟ ᱠᱚ ᱱᱚᱶᱟ ᱯᱟᱨᱟᱵᱚᱜᱼᱟ? ᱦᱮᱸᱜᱼᱚ ᱱᱚᱶᱟ ᱠᱚ ᱥᱮᱨᱮᱧ ᱛᱟᱞᱟ ᱛᱮᱜᱮ ᱢᱟᱱᱮ ᱞᱟᱹᱭ ᱜᱟᱱᱚᱜ ᱚᱱᱟ ᱫᱚ ᱠᱟᱛᱷᱟ ᱛᱮ ᱵᱟᱝ ᱞᱟᱹᱭᱚᱜ ᱨᱮᱦᱚᱸ ᱚᱱᱟ ᱫᱚ ᱥᱮᱨᱮᱧ ᱛᱟᱞᱟ ᱛᱮᱜᱮ ᱞᱟᱹᱭ ᱟᱠᱟᱟᱱᱚᱜᱼᱟ ᱦᱮᱸ ᱥᱮ ᱪᱮᱫ ᱵᱤᱱ ᱞᱟᱹᱭᱟ ᱜᱚᱝᱠᱮ
ᱟᱪᱷᱟ ᱜᱚᱝᱠᱮ ᱢᱮᱱᱫᱟᱞᱤᱧ ᱟᱞᱤᱧ ᱯᱟᱲᱦᱟᱣ ᱵᱟᱲᱟᱣ ᱟᱠᱟᱱ ᱜᱮᱭᱟ ᱟᱵᱮᱱ ᱦᱚᱸ ᱚᱞᱪᱤᱠᱤ ᱵᱤᱱ ᱯᱟᱲᱦᱟᱣ ᱟᱠᱟᱱ ᱜᱮᱭᱟ ᱛᱚ
ᱦᱮᱸ ᱜᱚᱝᱠᱮ ᱦᱮᱸ
ᱛᱚ ᱚᱱᱟᱜᱞᱤᱧ ᱢᱮᱱ ᱮᱫᱟ ᱟᱹᱰᱤ ᱜᱟᱱ ᱠᱩᱥᱮᱱ ᱦᱤᱡᱩᱜ ᱛᱟᱦᱮᱸ ᱟᱵ ᱥᱚᱦᱚᱨᱟᱭ ᱵᱚᱸᱜᱟ ᱫᱚ ᱪᱮᱫᱟᱜ ᱵᱚ ᱵᱚᱝᱟᱜ ᱛᱟᱦᱮᱸᱜ ᱥᱚᱨᱦᱟᱭ ᱫᱚ ᱪᱮᱫᱟᱜ ᱵᱚ ᱵᱚᱝᱟᱜ ᱛᱟᱦᱮᱸᱜ?
ᱦᱮᱭ ᱟᱪᱷᱟ ᱟᱫᱚ ᱥᱚᱨᱦᱟᱭ ᱫᱚ ᱞᱟᱹᱭ ᱜᱟᱱᱚᱜᱼᱟ ᱟᱵᱚᱣᱟᱜ ᱫᱚ ᱟᱵᱚ ᱥᱟᱱᱛᱟᱲ ᱦᱚᱯᱚᱱ ᱠᱚᱣᱟᱜ ᱫᱚ ᱟᱹᱰᱤ ᱢᱟᱨᱟᱝ ᱯᱚᱨᱚᱵᱽ ᱞᱮᱠᱟ ᱪᱮᱫ ᱵᱚᱱ ᱤᱭᱟᱹ ᱠᱟᱨᱚᱱ ᱱᱚᱶᱟ ᱱᱚᱶᱟ ᱠᱷᱟᱹᱛᱤᱨ ᱛᱮ ᱢᱟᱨᱟᱝ ᱠᱟᱱᱟ? ᱡᱮ ᱟᱵᱚ ᱢᱟᱹᱱᱢᱤ ᱥᱩᱢᱩᱝ ᱫᱚ ᱵᱟᱝ ᱢᱟᱹᱱᱢᱤ ᱥᱟᱶᱛᱮ ᱟᱵᱚᱨᱮᱱ ᱡᱟᱦᱟᱸᱭ ᱜᱟᱹᱭ ᱰᱟᱝᱜᱨᱟ ᱠᱚ ᱢᱮᱱᱟᱜ ᱠᱚᱣᱟ ᱩᱱᱠᱩ ᱦᱚᱸᱵᱚᱱ ᱢᱟᱱᱮ ᱱᱚᱶᱟ ᱥᱟᱠ ᱛᱮᱵᱚᱱ ᱢᱮᱥᱟ ᱢᱤᱫ ᱠᱚ ᱨᱟᱹᱥᱠᱟᱹ ᱦᱚᱪᱚ ᱠᱚᱣᱟ ᱩᱱᱠᱩ ᱟᱵᱚ ᱥᱩᱢᱩᱝ ᱫᱚ ᱵᱟᱝ ᱚᱱᱟ ᱛᱮᱜᱮ ᱚᱱᱟ ᱟᱵᱚ ᱥᱚᱨᱦᱟᱭ ᱫᱚ ᱝ ᱧᱩᱢ ᱟᱠᱟᱜᱼᱟ ᱟᱨᱠᱤ
ᱦᱮᱸ
ᱛᱚ ᱥᱚᱦᱚᱨᱟᱭ ᱫᱚ ᱢᱟᱨᱟᱝ ᱫᱚ ᱢᱟᱨᱟᱝ ᱫ ᱜᱮᱥᱮ ᱵᱚ ᱵᱚᱸᱜᱟᱭᱮᱫ ᱛᱟᱦᱮᱸᱫ ᱢᱟᱱᱮ ᱢᱟᱨᱟᱝ ᱫᱟᱱᱮ ᱢᱮᱱ ᱥᱚᱦᱚᱨᱟᱭ ᱛ ᱢᱟᱨᱟᱝ ᱫᱟᱹᱭ ᱜᱮᱥᱮ ᱢᱟᱨᱟᱝ ᱵᱩᱨᱩ
ᱵᱟᱝ ᱟᱫᱚ ᱠᱟᱛᱷᱟ ᱫᱚ ᱦᱩᱭᱩᱜ ᱠᱟᱱᱟ ᱟᱵᱚᱣᱟᱜ ᱥᱚᱦᱚᱨᱟᱭ ᱵᱚᱸᱜᱟ ᱫᱚ ᱜᱚᱴ ᱴᱟᱺᱰᱤ ᱠᱷᱚᱱᱱᱟᱜ ᱮᱛᱚᱵᱚᱦᱚᱜᱼᱟ ᱛᱚ
ᱦᱳ ᱦᱚᱭ
ᱦᱮᱸᱥᱮ ᱟᱫᱚ ᱚᱱᱠᱟ ᱥᱮᱨᱮᱧ ᱫᱩᱨᱟᱹᱝ ᱠᱚᱨᱮ ᱫᱚ ᱟᱹᱰᱤ ᱜᱟᱱ ᱢᱮᱱᱟᱜ ᱟᱠᱟᱜᱼᱟ ᱟᱵᱚ ᱫᱚ ᱢᱟᱱᱮ ᱜᱚᱴ ᱴᱟᱺᱰᱤ ᱠᱚᱨᱮ ᱥᱚᱨᱦᱟᱭ ᱵᱚᱸᱜᱟ ᱵᱩᱨᱩ ᱫᱚ ᱮᱛᱚᱦᱚᱵᱚᱜ ᱛᱟᱵᱚᱱᱟ᱾
ᱦᱮᱸ ᱥᱮ ᱜᱚᱴ ᱴᱟᱺᱰᱤ ᱨᱮ ᱤᱭᱟᱹ ᱢᱟᱱᱮ ᱟᱹᱛᱩ ᱦᱚᱲ ᱟᱛᱮᱮᱫ ᱠᱚ ᱵᱟᱰᱟᱭ ᱜᱮᱭᱟ ᱵᱤᱱ ᱦᱚᱭᱛᱳ ᱚᱱᱟ ᱠᱚᱨᱜ ᱪᱚᱞ ᱢᱮᱱᱟᱜ ᱟᱠᱟᱫ ᱜᱮᱭᱟ ᱱᱤᱛᱚᱜ ᱱᱮᱛᱟᱨᱚ ᱦᱚᱭᱛᱚ ᱜᱚᱴ ᱴᱟᱺᱰᱤ ᱨᱮᱱᱟᱜ ᱜᱚᱴ ᱴᱟᱺᱰᱤ ᱠᱷᱚᱡ ᱜᱮ ᱥᱚᱨᱦᱟᱭ ᱡᱩᱫᱟᱹᱜ ᱜᱮ ᱟᱫᱚ ᱥᱚᱨᱚᱦᱟᱭ ᱛᱮᱫᱚ ᱢᱚᱬᱮ ᱥᱤᱧ ᱢᱚᱬᱮ ᱧᱤᱫᱟᱹ ᱢᱟᱱᱮ ᱠᱩᱞᱦᱤ ᱨᱮ ᱥᱩᱫ ᱥᱮᱨᱮᱧ ᱫᱩᱨᱟᱹᱝ ᱟᱛᱮᱫ ᱟᱨᱚ ᱡᱚᱢᱼᱧᱩ ᱯᱤᱴᱷᱟᱹ ᱞᱟᱴ ᱚᱱᱟ ᱠᱚ ᱟᱱᱮᱡ ᱫᱷᱟᱱᱮᱡ ᱟᱨᱠᱤ ᱢᱮᱱᱟᱜ ᱠᱟᱫᱟ ᱥᱮ ᱚᱱᱟ ᱠᱷᱟᱹᱛᱤᱨ ᱛᱮ ᱚᱱᱟ ᱫᱚ ᱟᱹᱰᱤ ᱢᱟᱨᱟᱝ ᱦᱮᱸ ᱜᱚᱝᱠᱮ
ᱟᱯᱮ ᱥᱮᱫ ᱢᱤᱫ ᱫᱤᱱ ᱜ ᱠᱚ ᱡᱟᱜᱟ ᱠᱚᱣᱟ ᱥᱮ ᱯᱮ ᱫᱤᱱ ᱠᱚ ᱡᱟᱜᱟ ᱠᱚ ᱛᱟᱦᱮᱸᱫ?
ᱟᱞᱮ ᱥᱮᱫ ᱫᱚ ᱜᱚᱝᱠᱮ ᱢᱟᱱᱮ ᱢᱤᱫ ᱫᱤᱱ ᱜᱮᱠᱚ ᱡᱟᱜᱟᱣ ᱟᱠ ᱠᱚᱣᱟ ᱯᱮ ᱯᱮ ᱫᱤᱱ ᱫᱚ ᱵᱟᱝ ᱢᱤᱫ ᱫᱤᱱ ᱜᱮ ᱡᱟᱜᱟᱣ ᱠᱚᱣᱟ ᱟᱫᱚ ᱢᱤᱫ ᱫᱤᱱ ᱛᱮᱠᱚ ᱡᱤᱨᱟᱹᱣ ᱠᱚᱣᱟ ᱛᱟᱨᱯᱚᱨᱮᱨ ᱫᱤᱱ ᱫᱚᱠᱚ ᱠᱷᱩᱱᱴᱟᱹᱣ ᱠᱚᱣᱟ ᱟᱨ
ᱟᱞᱮ ᱥᱮᱫ ᱦᱚᱸ ᱚᱱᱠᱟ ᱩᱱᱠᱩ ᱚᱱᱛᱮ ᱠᱩᱪ ᱠᱩᱪ ᱚᱱᱟ ᱠᱚ ᱞᱟᱹᱭᱮᱫᱼᱟ ᱚᱱᱟᱜᱤᱧ ᱤᱭᱟᱹᱭᱮᱫᱼᱟ ᱢᱟᱱᱮᱧ ᱢᱤᱞᱟᱹᱣᱮᱫᱼᱟ ᱟᱵᱚ ᱢᱟᱱᱮ ᱪᱮᱫ ᱞᱮᱠᱟ ᱚᱱᱛᱮᱧ ᱠᱟᱛᱷᱟ ᱵᱟᱲᱟᱭ ᱩᱱᱠᱩ ᱫᱚᱠᱚ ᱢᱮᱱᱮᱫᱼᱟ ᱠᱤ ᱟᱞᱮ ᱫᱚ ᱡᱚᱛᱚ ᱫᱤᱱ ᱥᱚᱦᱚᱨᱟᱭ ᱚᱜᱛᱚ ᱯᱩᱨᱟᱹ ᱥᱚᱦᱚᱨᱟᱭ ᱫᱤᱱᱜᱮ ᱟᱞᱮᱫ ᱫᱚ ᱜᱟᱹᱭ ᱫᱚᱞᱮ ᱡᱟᱜᱟ ᱠᱚ ᱛᱟᱦᱮᱸᱫ ᱟᱫᱚ ᱚᱱᱮ ᱚᱱᱠᱟᱭ ᱞᱟᱹᱭᱟᱹᱧ ᱠᱟᱱᱟ ᱢᱮᱱᱫᱟ ᱟᱞᱮ ᱫᱚ ᱚᱱᱠᱟ ᱫᱚ ᱵᱟᱝ ᱟᱞᱮ ᱫᱚ ᱜᱟᱹᱭ ᱡᱟᱜᱟ ᱫᱤᱱ ᱫᱚ ᱩᱢᱩᱜ ᱦᱤᱞᱳᱜ ᱜᱮᱞᱮ ᱡᱟᱜᱟᱣ ᱠᱚ ᱛᱟᱦᱮᱫ
ᱚ ᱛᱟᱯᱚᱨᱮ ᱢᱤᱫ ᱫᱤᱱ ᱤᱭᱟᱹ ᱪᱮᱫ ᱠᱚ ᱛᱟᱯᱚᱨᱵᱚᱱ
ᱢᱤᱫ ᱫᱤᱱ ᱫᱚ ᱵᱚᱸᱜᱟ ᱢᱤᱫ ᱫᱤᱱ ᱫᱚ ᱠᱷᱩᱱᱴᱟᱹ ᱦᱮᱸ ᱟᱫᱚ ᱟᱞᱮ ᱫᱚ ᱟᱞᱟᱜ ᱟᱞᱟᱜ ᱢᱮᱱᱟᱜ ᱛ ᱟᱞᱟᱜ ᱟᱞᱟᱜ ᱜᱮᱞᱮ ᱤᱭᱟᱹ ᱛᱟᱦᱮᱸᱱᱟ ᱢᱟᱱᱮ ᱟᱫᱚ ᱩᱱᱤ ᱫᱚ ᱢᱮᱱᱮᱫ ᱠᱤ ᱟᱞᱮᱥᱮᱫ ᱫᱚ ᱱᱚᱝᱠᱟ ᱫᱚ ᱪᱮᱛᱟ ᱫᱤᱱ ᱥᱚᱦᱚᱨᱟᱭ ᱦᱩᱭᱩᱜᱼᱟ ᱵᱟᱝ ᱤᱱᱟᱹᱜ ᱫᱤᱱ ᱨᱮᱞ ᱞᱮ ᱡᱟᱜᱟ ᱠᱚ ᱛᱟᱦᱮᱸ
ᱦᱮᱸ ᱟᱫᱚ ᱦᱩᱭ ᱫᱟᱲᱮᱭᱟᱜᱼᱟ ᱯᱟᱞᱮᱱ ᱚᱱᱟ ᱚᱠᱚᱭ ᱮᱞᱟᱠᱟᱨᱮ ᱚᱠᱟ ᱞᱮᱠᱟ ᱦᱟᱯᱲᱟᱢ ᱠᱚᱠᱚ ᱢᱟᱱᱮ ᱠᱚ ᱪᱟᱞᱟᱣ ᱟᱹᱜᱩ ᱟᱠᱟᱫᱟ ᱦᱮᱸ ᱥᱮ ᱵᱟᱝ ᱦᱳᱭ ᱚᱱᱠᱟ ᱜᱮᱠᱚ ᱠᱚᱨᱟᱣ ᱟᱹᱜᱩᱭᱮᱭᱟ
ᱟᱵᱚ ᱵᱟᱝᱜᱟᱞ ᱫᱚ ᱛᱷᱚᱲᱟ ᱵᱚᱦᱩᱛ ᱟᱵᱚ ᱫᱚ ᱢᱮᱥᱟᱜ ᱛᱟᱵᱚᱱᱟ ᱰᱷᱮᱨ ᱛᱮᱜᱮ ᱢᱮᱥᱟᱜ ᱠᱟᱱᱟ ᱛᱟᱵᱚᱱᱟ ᱱᱚᱜᱚᱱᱛᱮ ᱚᱠᱟ ᱥᱮᱫ ᱨᱮ ᱢᱮᱱᱟᱜ ᱠᱚᱣᱟ ᱩᱱᱠᱩ ᱚᱱᱮ ᱚᱱᱠᱟ ᱛᱷᱚᱲᱟ ᱜᱟᱱ ᱠᱟᱹᱴᱤᱡ ᱵᱷᱮᱜᱟᱨᱚᱜ ᱠᱟᱱᱟ᱾
ᱦᱳᱭ ᱚᱸᱰᱮ ᱵᱚᱞᱛᱮ ᱩᱛᱛᱚᱨ ᱵᱚᱝᱜᱚ ᱡᱟᱦᱟᱸ ᱠᱚ ᱢᱮᱱᱟᱜ ᱢᱮᱛᱟᱜ ᱠᱟᱱᱟ ᱚᱱᱛᱮ ᱫᱚ ᱠᱟᱹᱴᱤᱡ ᱵᱷᱮᱜᱟᱨᱚᱜ ᱜᱮᱭᱟ ᱩᱛᱚᱨ ᱵᱚᱝᱜᱚ ᱥᱟᱭᱤᱰ ᱥᱮ ᱡᱟᱭᱜᱟ ᱠᱮᱫ
ᱠᱟᱱ ᱜᱮᱭᱟ
ᱦᱳᱭ ᱟᱪᱷᱟ ᱜᱚᱝᱠᱮ ᱛᱟᱦᱚᱞᱮ ᱦᱳᱭ ᱴᱷᱤᱠ ᱜᱮᱭᱟ ᱜᱚᱢᱠᱮ ᱟᱹᱞᱤᱧ ᱞᱤᱧ ᱠᱚᱞ ᱫᱟ-ᱢᱟ᱾
ᱢᱟ-ᱠᱚᱞ ᱵᱮᱱ ᱢᱟ